ᱜᱚᱝᱠᱮ ᱟᱸᱡᱚᱢᱚᱜ ᱠᱟᱱᱟ ᱟᱸᱡᱚᱢᱚᱜ ᱠᱟᱱᱟ ᱜᱚᱝᱠᱮ᱾
ᱚ ᱟᱪᱪᱷᱟ ᱟᱪᱪᱷᱟ ᱦᱮᱸ ᱛᱚ ᱜᱚᱝᱠᱮ ᱡᱚᱦᱟᱨ ᱜᱮ᱾
ᱡᱚᱦᱟᱨ ᱜᱮ ᱜᱚᱢᱠᱮ᱾
ᱦᱮᱸ᱾
ᱜᱚᱢᱠᱮ ᱱᱤᱛᱚᱜ ᱢᱟ ᱪᱟᱥ ᱟᱵᱟᱫ ᱫᱤᱱ ᱦᱮᱡ ᱟᱠᱟᱱᱟ᱾ ᱟᱫᱚ ᱪᱟᱥ ᱟᱵᱟᱫ ᱠᱟᱹᱢᱤ ᱠᱚ ᱛᱤᱱᱟᱹᱜ ᱫᱷᱟᱹᱨᱤᱡ ᱵᱤᱱ ᱞᱟᱦᱟ ᱠᱮᱫᱟ ᱥᱮ ᱟᱹᱣᱨᱤ?
ᱚ ᱟᱹᱨᱤ ᱜᱚᱝᱠᱮ ᱫᱟᱜ ᱠᱚᱫᱚ ᱞᱟᱜᱟᱣ ᱜᱚᱫ ᱟᱠᱟᱱ ᱜᱮᱭᱟ ᱦᱮᱸ ᱫᱟᱜ ᱵᱟᱲᱟ ᱠᱮᱫᱟᱭ ᱛᱚ᱾ ᱛᱟᱦᱚᱞᱮ ᱴᱨᱟᱠᱴᱟᱨ ᱠᱚᱛᱮ ᱟᱹᱰᱤᱜᱟᱱ ᱦᱚᱲ ᱜᱮᱠᱚ ᱥᱤ ᱦᱚᱪᱚᱭ ᱫᱟ᱾ ᱛᱟᱯᱚᱨ ᱟᱞᱮ ᱫᱚ ᱦᱟᱯᱮ ᱟᱹᱨᱤ ᱞᱮ ᱟᱬᱜᱚᱭᱟ ᱱᱚᱜᱼᱚᱭ ᱟᱲᱮ ᱠᱚ ᱞᱮ ᱯᱚᱨᱤᱥᱠᱟᱨ ᱮᱫᱟ ᱥᱟᱯᱷᱟ ᱠᱚ ᱠᱟᱜ ᱠᱟᱛᱮᱫ ᱫᱚᱦᱚ ᱦᱩᱭᱩᱜ ᱠᱟᱱᱟ᱾ ᱟᱨ ᱛᱚᱞᱟ ᱠᱚᱦᱚᱸ ᱦᱩᱰᱤᱧ ᱜᱮᱭᱟ ᱛᱟᱞᱦᱮ ᱩᱱᱟᱹᱜ ᱫᱚ ᱵᱟᱞᱮ ᱴᱟᱸᱴᱩ ᱢᱟᱸᱴᱩ ᱜᱚᱫᱚᱜ ᱠᱟᱱᱟ᱾ ᱛᱟᱦᱚᱞᱮ ᱜᱚᱢᱠᱮ ᱟᱯᱮ ᱫᱚ ᱛᱤᱱᱟᱹᱜ ᱴᱟᱜᱯᱮ ᱞᱟᱦᱟ ᱠᱮᱫᱟ ᱪᱟᱥ ᱠᱟᱹᱢᱤ ᱠᱚᱫᱚ?
ᱟᱞᱮ ᱫᱚ ᱜᱚᱢᱠᱮ ᱮᱠᱷᱚᱱ ᱛᱚᱞᱟ ᱠᱚᱞᱮ ᱜᱤᱲᱤ ᱵᱟᱲᱟ ᱠᱟᱫ ᱜᱮ ᱦᱚᱞᱟ ᱢᱟᱫᱷᱮᱨ᱾ ᱟᱨ ᱫᱟᱜ ᱠᱚᱦᱚᱸ ᱵᱟᱝ ᱞᱟᱜᱟᱣ ᱠᱟᱱᱟ᱾ ᱵᱟᱹᱭᱦᱟᱹᱲ ᱥᱚᱰᱚᱜ ᱥᱚᱰᱚᱜ ᱛᱮᱜᱮ ᱠᱚᱢ ᱠᱚᱢ ᱫᱟᱜ ᱵᱟᱝ ᱪᱟᱥ ᱨᱚᱦᱚᱭ ᱵᱟᱲᱟᱭ ᱫᱟ ᱠᱚ ᱵᱟᱝᱠᱷᱟᱱ ᱫᱚ ᱫᱮᱨᱤ ᱜᱮᱭᱟ ᱟᱨ ᱦᱚᱸᱜᱼᱚ ᱱᱚᱝᱠᱟᱭ ᱫᱟᱜ ᱞᱮᱠᱷᱟᱱ ᱜᱚᱢᱠᱮ ᱡᱟᱹᱱᱤᱡ ᱟᱞᱮ ᱥᱮᱫ ᱫᱚ ᱵᱟᱝ ᱫᱟᱜᱚᱜᱼᱟ᱾ ᱟᱫᱚ ᱜᱚᱢᱠᱮ ᱟᱯᱮ ᱥᱮᱫ ᱫᱚ ᱠᱷᱮᱛ ᱠᱚᱯᱮ ᱨᱮᱰᱤ ᱠᱟᱜ ᱠᱷᱟᱱ ᱱᱟᱯᱟᱭᱚᱜᱼᱟ᱾
ᱦᱮᱸ ᱦᱮᱸ ᱦᱮᱸ ᱟᱫᱚ ᱚᱱᱠᱟ ᱨᱮᱰᱤ ᱠᱟᱛᱮᱜ ᱫᱚᱦᱚ ᱠᱟᱜ ᱦᱩᱭᱩᱜ ᱠᱟᱱᱟ᱾ ᱟᱹᱰᱤ ᱜᱟᱱ ᱜᱮᱠᱚ ᱫᱚᱦᱚ ᱠᱟᱜ ᱠᱟᱱᱟ᱾ ᱫᱟᱜ ᱠᱚ ᱞᱟᱜᱟᱣ ᱜᱚᱫ ᱞᱮᱱᱠᱷᱟᱱ ᱠᱚ ᱟᱨ ᱠᱚ ᱨᱚᱦᱚᱭ ᱠᱚ ᱠᱚ ᱟᱨᱟᱢᱵᱷᱚ ᱜᱚᱫᱟ᱾
ᱫᱟᱜ ᱵᱟᱝ ᱞᱟᱜᱟᱣ ᱠᱟᱱᱟ?
ᱦᱮᱸ ᱫᱟᱜ ᱠᱚ ᱫᱚ ᱜᱚᱢᱠᱮ ᱵᱟᱹᱭᱦᱟᱹᱲ ᱠᱚᱨᱮᱱᱟᱜ ᱫᱚ ᱞᱟᱜᱟᱣ ᱠᱟᱱᱟ᱾ ᱱᱚᱝᱠᱟ ᱜᱷᱩᱴᱩ ᱠᱚᱨᱮᱱᱟᱜ ᱫᱚ ᱵᱟᱝ ᱜᱟᱱᱚᱜᱼᱟ ᱨᱚᱦᱚᱭ ᱠᱚ ᱫᱚ ᱚᱱᱛᱮ ᱫᱚ ᱵᱟᱝ ᱞᱟᱜᱟᱣ ᱠᱟᱱᱟ᱾ ᱦᱩᱸ᱾
ᱟᱞᱮ ᱦᱚᱸ ᱜᱚᱢᱠᱮ ᱚᱱᱠᱟ ᱜᱮ ᱟᱫᱚ ᱜᱷᱩᱴᱩ ᱠᱚᱨᱮ ᱵᱟᱭ ᱪᱟᱥ ᱡᱩᱫᱤ ᱠᱷᱮᱛ ᱨᱮᱰᱤ ᱠᱟᱛᱮᱫ ᱦᱚᱸ ᱩᱱ ᱡᱩᱫᱤ ᱵᱟᱭ ᱫᱟᱜᱟ ᱛᱟᱦᱚᱞᱮ ᱵᱮᱠᱟᱨᱚᱜᱼᱟ᱾ ᱚᱱᱟᱛᱮ ᱵᱟᱝᱞᱮ ᱨᱮᱰᱤᱭ ᱫᱟ ᱡᱚᱠᱷᱚᱱ ᱜᱮ ᱫᱟᱜᱟᱭ ᱛᱚᱠᱷᱚᱱ ᱜᱮ ᱨᱮᱰᱤ ᱦᱩᱭᱩᱜᱼᱟ᱾ ᱮᱠᱵᱟᱨᱮ ᱜᱚᱢᱠᱮ ᱵᱟᱹᱛᱟᱹᱲᱤ ᱟᱠᱟᱱᱟ ᱮᱠᱵᱟᱨᱮ ᱠᱟᱹᱴᱤᱡᱽ ᱦᱚᱸ ᱫᱟᱜ ᱜᱮ ᱵᱟᱹᱱᱩᱜᱼᱟ᱾
ᱦᱮᱸ ᱦᱮᱸ ᱱᱚᱝᱠᱟ ᱜᱮ ᱜᱚᱢᱠᱮ᱾
ᱟᱫᱚ ᱚᱱᱟᱛᱮ ᱚᱱᱟ ᱵᱟᱞᱮ ᱩᱭᱦᱟᱹᱨ ᱫᱟ
ᱟᱪᱪᱷᱟ ᱟᱪᱪᱷᱟ ᱦᱮᱸᱛᱚ ᱛᱟᱦᱚᱞᱮ ᱜᱚᱢᱠᱮ ᱟᱯᱮ ᱫᱚ ᱦᱮᱸ ᱱᱚᱝᱠᱟ ᱛᱤᱱ ᱫᱷᱟᱣ ᱥᱮᱨᱢᱟ ᱨᱮ ᱛᱤᱱ ᱫᱷᱟᱣ ᱯᱮ ᱦᱩᱲᱩ ᱠᱚᱫᱚᱯᱮ ᱨᱚᱦᱚᱭᱟ? ᱛᱟᱦᱚᱞᱮ ᱫᱟᱜ ᱨᱮᱱᱟᱜ ᱫᱚ ᱢᱚᱱᱮ ᱫᱟᱞᱤᱧ ᱠᱮᱱᱮᱞ ᱫᱟᱜ ᱠᱚᱦᱚᱸ ᱡᱟᱹᱱᱤᱡ ᱵᱟᱝᱯᱮ ᱧᱟᱢ ᱜᱮᱭᱟ
ᱠᱮᱱᱮᱞ ᱫᱟᱜ ᱞᱮ ᱧᱟᱢ ᱜᱮᱭᱟ ᱜᱚᱢᱠᱮ᱾ ᱢᱟᱱᱮ ᱠᱚᱢᱞᱮ ᱧᱟᱢᱟ ᱧᱟᱢ ᱫᱚᱞᱮ ᱧᱟᱢᱟ ᱟᱫᱚ ᱥᱮᱨᱢᱟ ᱨᱮᱫᱚ ᱢᱤᱫ ᱫᱷᱟᱣ ᱜᱮ ᱨᱚᱦᱚᱭᱚᱜᱼᱟ ᱥᱮᱨᱢᱟ ᱡᱟᱹᱲᱤ ᱛᱮ ᱠᱤᱱᱛᱩ ᱡᱟᱦᱟᱸᱭ ᱠᱚ ᱡᱩᱫᱤ ᱥᱟᱵᱢᱟᱨᱥᱟᱞ ᱢᱤᱱᱤ ᱠᱚ ᱢᱮᱱᱟᱜ ᱛᱟᱠᱚᱣᱟ ᱩᱱᱠᱩ ᱫᱚ ᱵᱟᱨ ᱫᱷᱟᱣ ᱦᱚᱸᱠᱚ ᱨᱚᱦᱚᱭ ᱜᱮᱭᱟ᱾ ᱡᱚᱛᱚ ᱦᱚᱲᱟᱜ ᱫᱚ ᱵᱟᱹᱱᱩᱜ ᱛᱟᱠᱚᱣᱟ ᱦᱟᱸᱰᱮ ᱱᱟᱸᱰᱮ ᱢᱤᱫ ᱵᱟᱨ ᱜᱮ ᱢᱮᱱᱟᱜ-ᱟ ᱟᱨ ᱟᱞᱮ ᱥᱮᱫ ᱫᱚ ᱢᱟᱱᱮ ᱵᱟᱹᱞᱤ ᱦᱟᱥᱟ ᱛᱚ ᱛᱟᱦᱚᱞᱮ ᱫᱚᱢᱮ ᱴᱟᱱ ᱜᱮᱭᱟ ᱨᱚᱦᱚᱭ ᱦᱚᱸ ᱵᱟᱝ ᱜᱟᱱᱚᱜ ᱜᱮᱭᱟ ᱫᱚᱢᱮ ᱞᱚᱜᱚᱱ ᱞᱚᱜᱚᱱ ᱟᱸᱡᱮᱫᱚᱜᱼᱟ
ᱦᱮᱸ ᱛᱚ ᱛᱟᱯᱚᱨ ᱟᱞᱮ ᱥᱮᱫ ᱦᱚᱸ ᱜᱚᱢᱠᱮ ᱚᱱᱠᱟ ᱜᱮ ᱠᱮᱱᱮᱞ ᱠᱚᱦᱚᱸ ᱵᱟᱹᱱᱩᱜᱼᱟ ᱛᱟᱯᱚᱨ ᱵᱟᱝ ᱵᱟᱝ ᱠᱮᱱᱮᱞ ᱫᱟᱜ ᱦᱚᱸ ᱵᱟᱞᱮ ᱧᱟᱢᱟ ᱥᱮ ᱱᱚᱝᱠᱟ ᱱᱟᱹᱭ ᱠᱚ ᱦᱚᱸ ᱵᱟᱹᱱᱩᱜ-ᱟ ᱥᱩᱨ ᱠᱚᱨᱮ ᱟᱨ ᱢᱤᱱᱤ ᱠᱚᱦᱚᱸ ᱜᱚᱢᱠᱮ ᱱᱚᱣᱟ ᱵᱟᱹᱭᱦᱟᱹᱲ ᱫᱷᱟᱨᱮ ᱫᱚ ᱢᱟᱹᱱᱩᱜᱼᱟ ᱛᱟᱦᱚᱞᱮ ᱡᱟᱦᱟᱸ ᱥᱮᱫ ᱵᱟᱹᱫᱽ ᱫᱷᱟᱨᱮ ᱠᱚᱫᱚ ᱦᱮᱱᱟᱜᱼᱟ ᱚᱸᱰᱮ ᱫᱚ ᱵᱟᱹᱫᱽ ᱨᱮᱫᱚ ᱦᱩᱲᱩ ᱠᱚᱫᱚ ᱵᱟᱝ ᱠᱚ ᱨᱚᱦᱚᱭᱟ ᱱᱚᱝᱠᱟ ᱩᱛᱩ ᱠᱚ ᱟᱱᱟᱡᱽ ᱠᱚ ᱟᱹᱰᱤ ᱨᱚᱠᱚᱢᱟᱜ ᱡᱮᱢᱚᱱ ᱠᱚᱯᱤ, ᱵᱤᱞᱟᱹᱛᱤ ᱥᱮ ᱢᱩᱞᱟᱹ ᱦᱮᱸ ᱟᱹᱞᱩ ᱠᱚ ᱥᱤᱡᱤᱱ ᱨᱮ ᱡᱟᱦᱟᱸ ᱡᱮᱢᱚᱱ ᱦᱩᱭᱩᱜ-ᱟ᱾ ᱚᱝᱠᱟ ᱞᱮᱠᱟ ᱱᱟᱜ ᱠᱚ ᱨᱚᱦᱚᱭᱟ ᱠᱚ ᱛᱟᱦᱚᱞᱮ ᱜᱚᱢᱠᱮ ᱟᱯᱮ ᱚᱸᱰᱮ ᱫᱚ ᱪᱮᱠᱟ ᱟᱱᱟᱡᱽ ᱠᱚᱫᱚ ᱯᱮ ᱨᱚᱦᱚᱭᱟ
ᱟᱞᱮ ᱫᱚ ᱨᱚᱦᱚᱭᱟ ᱞᱮ ᱢᱟᱱᱮ ᱥᱟᱨᱟ ᱵᱚᱪᱷᱚᱨ ᱜᱮ ᱡᱟᱦᱟᱸ ᱱᱟᱜ ᱵᱟ ᱡᱟᱦᱟᱸ ᱱᱟᱜ ᱨᱚᱦᱚᱭ ᱠᱟᱜ ᱜᱮᱭᱟ ᱤᱧ ᱢᱟ ᱱᱤᱛᱚᱜ ᱵᱮᱸᱜᱟᱲ ᱫᱷᱟᱨᱮᱧ ᱫᱩᱲᱩᱵ ᱟᱠᱟᱱᱟ ᱚᱲᱟᱜ ᱠᱚᱨᱮ ᱱᱮᱴᱳᱣᱟᱨᱠ ᱠᱟᱹᱴᱤᱡᱼᱮ ᱤᱥᱩᱭᱮᱫ ᱛᱟᱦᱮᱸ ᱟᱫᱩᱧ ᱞᱟᱹᱭ ᱫᱟ ᱵᱟᱝ ᱥᱟᱯᱷᱟ ᱧᱚᱜ ᱜᱮ ᱡᱟᱦᱟᱸ ᱨᱮ ᱨᱚᱲᱚᱜᱼᱟ ᱚᱸᱰᱮ ᱜᱮ ᱪᱟᱞᱟᱣ ᱵᱩᱜᱮᱜᱼᱟ ᱚᱱᱟᱛᱮ ᱵᱮᱸᱜᱟᱲ ᱵᱟᱹᱲᱜᱤ ᱫᱷᱟᱨᱮᱜᱤᱧ ᱫᱩᱲᱩᱵ ᱟᱠᱟᱱᱟ ᱾ ᱟᱯᱮ ᱥᱮᱫ ᱫᱚ ᱪᱮᱫ ᱟᱱᱟᱡᱽ ᱠᱚ ᱦᱩᱭᱩᱜ ᱜᱮᱭᱟ ᱦᱮᱸᱛᱩᱜ
ᱦᱮᱸ ᱱᱤᱛᱚᱜ ᱫᱚ ᱡᱟᱦᱟᱸ ᱠᱚᱠᱚ ᱨᱚᱦᱚᱭ ᱜᱮᱭᱟ ᱱᱤᱛᱚᱜ ᱟᱹᱰᱤ ᱨᱚᱠᱚᱢᱟᱜ ᱡᱮᱢᱚᱱ ᱦᱮᱸ ᱵᱮᱸᱜᱟᱲ ᱠᱚ ᱵᱮᱱ ᱞᱟᱹᱭ ᱠᱮᱫᱟ ᱦᱮᱸ ᱛᱟᱯᱚᱨ ᱱᱚᱣᱟ ᱠᱚᱸᱰᱦᱟ ᱠᱚ ᱥᱮ ᱱᱚᱝᱠᱟ ᱡᱟᱦᱟᱸ ᱠᱚ ᱞᱟᱹᱭᱫᱟ ᱰᱷᱮᱬᱚᱥ ᱠᱚ ᱟᱹᱰᱤ ᱨᱚᱠᱚᱢᱟᱜ ᱜᱮ ᱟᱨ ᱟᱞᱮ ᱫᱚ ᱜᱚᱝᱠᱮ ᱵᱟᱹᱫᱽ ᱦᱟᱥᱟ ᱠᱚᱫᱚ ᱵᱟᱹᱱᱩᱜ ᱛᱟᱞᱮᱭᱟ ᱛᱟᱞᱦᱮ ᱩᱛᱩ ᱠᱚᱫᱚ ᱵᱟᱝ ᱞᱮ ᱨᱚᱦᱚᱭᱟ ᱡᱟᱜᱮ ᱱᱚᱣᱟ ᱵᱟᱲᱜᱮ ᱫᱷᱟᱨᱮ ᱚᱲᱟᱜ ᱡᱚᱢ ᱞᱮᱠᱟ ᱜᱮ᱾ ᱵᱟᱠᱷᱟᱱ ᱟᱞᱮ ᱟᱹᱛᱩ ᱨᱮᱫᱚ ᱟᱹᱰᱤ ᱡᱟᱹᱥᱛᱤ ᱜᱮᱠᱚ ᱨᱚᱦᱚᱭ ᱜᱮᱭᱟ᱾ ᱟᱹᱠᱷᱨᱤᱧ ᱠᱚᱦᱚᱸ ᱠᱚ ᱤᱫᱤᱭᱟ ᱥᱮ ᱟᱞᱮ ᱟᱛᱳ ᱛᱮᱦᱚᱸ ᱠᱚ ᱠᱤᱨᱤᱧ ᱠᱚ ᱦᱟᱹᱡᱩᱜ ᱜᱮᱭᱟ᱾
ᱮᱢᱱᱤ ᱡᱟ ᱰᱷᱮᱨ ᱜᱮᱠᱚ ᱨᱚᱦᱚᱭ ᱜᱮᱭᱟ ᱠᱩᱸᱫᱽᱨᱤ ᱠᱚ ᱛᱟᱦᱞᱮ ᱱᱤᱛᱩ ᱪᱮᱫ ᱠᱚᱠᱚ ᱨᱚᱦᱚᱭ ᱠᱮᱫᱟ ᱟᱯᱮᱭᱟᱜ ᱢᱟᱴ ᱨᱮ ᱜᱚᱢᱠᱮ? ᱡᱟᱦᱟᱸ ᱛᱳᱜ ᱵᱚᱨᱥᱚ ᱨᱮ ᱟᱱᱟᱡᱽ ᱠᱚ ᱦᱩᱭᱩᱜ-ᱟ ᱚᱱᱟ ᱟᱱᱟᱡᱽ ᱠᱚ ᱢᱩᱫᱽᱫᱷᱮ ᱨᱮ ᱪᱮᱫ ᱠᱚ ᱢᱮᱱᱟᱜ ᱛᱟᱯᱮᱭᱟ?
ᱚ ᱦᱮᱸ ᱟᱫᱚ ᱚᱱᱟ ᱫᱷᱟᱨᱮ ᱫᱚ ᱵᱟᱹᱫᱽ ᱫᱷᱟᱨᱮ ᱫᱚ ᱱᱚᱠᱟ ᱞᱮᱠᱟ ᱪᱟᱞᱟᱣ ᱵᱟᱝ ᱦᱩᱭ ᱟᱠᱟᱱᱟ ᱥᱮ ᱚᱱᱛᱮ ᱫᱚ ᱦᱮᱸ ᱠᱷᱮᱛ ᱠᱚᱫᱚ ᱵᱟᱹᱱᱩᱜ-ᱟ ᱟᱞᱮᱭᱟᱜ ᱫᱚ ᱵᱟᱹᱭᱦᱟᱹᱲ ᱨᱮᱛᱚ᱾ ᱛᱟᱞᱦᱮ ᱥᱩᱫᱩ ᱟᱞᱮ ᱫᱚ ᱦᱩᱲᱩ ᱜᱮᱞᱮ ᱨᱚᱦᱚᱭᱟ᱾ ᱛᱟᱞᱦᱮ ᱪᱟᱞᱟᱣ ᱠᱚᱫᱚ ᱵᱟᱝ ᱦᱩᱭ ᱤᱱᱠᱟᱹ ᱱᱟᱜ ᱟᱫᱚ ᱱᱚᱠᱟ ᱡᱟᱦᱟᱸ ᱞᱮᱠᱟᱱᱟᱜ ᱱᱮᱛᱟᱨ ᱧᱮᱞ ᱧᱟᱢᱚᱜ-ᱟ ᱟᱨ ᱠᱤ ᱡᱷᱚ ᱛᱚ ᱨᱚᱠᱚᱢᱟᱜ ᱜᱮ ᱠᱚ ᱨᱚᱦᱚᱭᱮᱫ ᱜᱮᱭᱟ ᱟᱨ ᱠᱤ ᱦᱮᱸ᱾ ᱛᱟᱞᱦᱮ ᱜᱚᱝᱠᱮ ᱦᱮᱸ ᱟᱯᱮ ᱥᱮᱫ ᱫᱚ ᱪᱤᱠᱟ, ᱱᱚᱝᱠᱟ
ᱥᱚᱥᱟ ᱠᱚᱞᱮ ᱨᱚᱦᱚᱭ ᱟᱠᱟᱫᱟ ᱠᱩᱸᱫᱽᱨᱤ ᱠᱚ ᱟᱨ ᱡᱷᱤᱸᱜᱟᱹ ᱠᱚ ᱵᱚᱨᱵᱚᱴᱴᱤ ᱠᱚ ᱚᱱᱟ ᱵᱚᱨᱥᱟ ᱨᱮᱱᱟᱜ᱾ ᱜᱷᱩᱴᱩ ᱠᱚᱨᱮ ᱫᱚ ᱚᱱᱟ ᱫᱚ ᱦᱩᱲᱩ ᱵᱟᱝ ᱦᱩᱭᱩᱜ-ᱟ, ᱛᱟᱦᱚᱞᱮ ᱱᱚᱣᱟ ᱥᱮᱨᱢᱟ ᱡᱟᱹᱲᱤ ᱛᱮᱜᱮ ᱱᱚᱣᱟ ᱡᱟᱹ ᱤᱭᱟᱹ ᱠᱚᱫᱚ ᱚᱱᱟ ᱠᱚᱫᱚ ᱦᱩᱭᱩᱜ-ᱟ ᱟᱡ ᱛᱮᱜᱮ ᱮᱴᱟᱜ ᱥᱚᱢᱚᱭ ᱫᱚ ᱵᱟᱝ ᱦᱩᱭᱩᱜ-ᱟ ᱚᱸᱰᱮ ᱫᱚ᱾
ᱦᱮᱸ ᱦᱮᱸ ᱛᱟᱦᱞᱮ ᱱᱮᱛᱟᱨ ᱫᱚ ᱫᱟᱜ ᱫᱟᱜ ᱫᱤᱱ ᱛᱚ ᱜᱚᱢᱠᱮ ᱛᱟᱦᱞᱮ ᱦᱮᱸ ᱫᱚᱢᱮ ᱫᱟᱜ ᱠᱚ ᱵᱟᱱ ᱥᱮᱫ ᱥᱮ ᱱᱟᱹᱭ ᱥᱮᱫ ᱵᱚᱞᱚᱱᱟ᱾ ᱛᱟᱦᱞᱮ ᱫᱚᱢᱮ ᱦᱟᱹᱠᱩ ᱠᱚᱠᱚ ᱨᱟᱠᱟᱵ ᱜᱮᱭᱟ ᱠᱚ ᱛᱟᱦᱚᱞᱮ ᱜᱚᱝᱠᱮ ᱦᱟᱹᱠᱩ ᱠᱚᱫᱚ ᱯᱮ ᱥᱟᱵ ᱮᱫ ᱠᱚᱣᱟ ᱥᱮ ᱵᱟᱝ?
ᱟᱞᱮ ᱜᱚᱢᱠᱮ ᱫᱟᱜ ᱫᱚ ᱵᱟᱹᱱᱩᱜ-ᱟ, ᱟᱞᱮ ᱥᱮᱫ ᱫᱚ ᱜᱟᱰᱟ ᱦᱚᱸ ᱵᱟᱹᱱᱩᱜ-ᱟ᱾ ᱢᱩᱰᱩ ᱵᱟᱹᱱᱩᱜ-ᱟ, ᱦᱮᱸ, ᱦᱮᱸ ᱦᱮᱸ᱾
ᱛᱟᱦᱞᱮ ᱜᱟᱰᱟᱼᱢᱩᱰᱩ ᱦᱚᱸ ᱵᱟᱹᱱᱩᱜᱼᱟ, ᱵᱟᱹᱭᱦᱟᱹᱲ ᱠᱚ ᱪᱮᱛᱟᱱ ᱞᱟᱛᱟᱨ ᱡᱟᱦᱟᱸ ᱵᱟᱸᱫᱷ ᱠᱚ ᱢᱮᱱᱟᱜᱼᱟ? ᱚᱱᱟ ᱠᱚᱨᱟᱱ ᱫᱟᱜ ᱜᱮ ᱟᱬᱜᱚ ᱨᱟᱠᱟᱵ ᱞᱮ ᱠᱷᱟᱱ ᱦᱟᱹᱠᱳ ᱟᱠᱚ, ᱟᱯᱮ ᱥᱮᱫ ᱫᱚ ᱜᱚᱢᱠᱮ ᱜᱟᱰᱟ ᱠᱚ ᱢᱮᱱᱟᱜᱼᱟ ᱥᱮ ᱵᱟᱝ?
ᱚ ᱟᱞᱮ ᱱᱚᱛᱮ ᱫᱚ ᱜᱚᱝᱠᱮ ᱦᱮᱱᱟᱜᱼᱟ ᱢᱤᱫᱴᱮᱱ ᱱᱚᱣᱟ ᱫᱚ ᱟᱹᱰᱤ ᱮᱸ ᱪᱮᱞᱯᱮᱧ ᱪᱮᱞᱯᱮᱧ ᱢᱤᱫ ᱴᱩᱠᱩᱱᱟᱜ ᱦᱮᱸ ᱛᱟᱞᱦᱮ ᱱᱚᱣᱟ ᱡᱟᱹᱯᱩᱫ ᱫᱤᱱ ᱜᱮ ᱫᱟᱜ ᱩᱛᱩᱜᱼᱟ ᱟᱨ ᱫᱷᱚᱨᱚᱱ ᱫᱤᱱ ᱫᱚ ᱯᱩᱨᱟᱹ ᱜᱮ ᱟᱸᱡᱮᱜ ᱪᱟᱵᱟ ᱠᱚᱜᱼᱟ ᱛᱟᱞᱦᱮ ᱦᱮᱸ ᱮᱸ ᱡᱟᱹᱯᱩᱫ ᱨᱮᱫᱚ ᱟᱹᱰᱤ ᱜᱟᱱ ᱜᱮᱭᱟ ᱠᱚ ᱛᱟᱞᱦᱮ ᱟᱥᱟᱵ ᱵᱟᱲᱟ ᱠᱚ ᱦᱩᱭᱩᱜᱼᱟ᱾ ᱟᱨ ᱠᱚᱨᱮ ᱦᱚᱸ ᱱᱚᱝᱠᱟ ᱦᱟᱹᱠᱩ ᱠᱚᱠᱚ ᱨᱟᱠᱟᱵᱼᱟ ᱡᱚᱠᱷᱚᱱ ᱫᱟᱜ ᱠᱚ ᱟᱬᱜᱚᱱᱟ ᱵᱟᱱ ᱥᱮᱫ ᱛᱮ᱾ ᱛᱟᱞᱦᱮ ᱮᱸ ᱦᱟᱹᱠᱩ ᱥᱟᱵ ᱠᱚᱫᱚ ᱞᱮ ᱪᱟᱞᱟᱜ ᱜᱮᱭᱟ ᱱᱚᱝᱠᱟ ᱫᱟᱜ ᱟᱹᱥᱩᱲ ᱥᱟᱶᱛᱮ ᱜᱮ ᱟᱛᱳ ᱨᱮᱱ ᱥᱟᱱᱟᱢ
ᱜᱚᱢᱠᱮ ᱪᱮᱫ ᱠᱚᱯᱮ ᱚᱰᱟᱣ ᱜᱮᱭᱟ ᱥᱮ ᱪᱮᱫ ᱠᱚᱛᱮᱯᱮ ᱥᱟᱵ ᱠᱚᱣᱟ? ᱟᱨ ᱛᱤᱱ ᱛᱩᱨᱩᱡ ᱦᱟᱹᱠᱳ ᱠᱚ ᱧᱟᱢᱚᱜ ᱜᱮᱭᱟ᱾
ᱚ ᱦᱮᱸ ᱜᱚᱢᱠᱮ, ᱫᱚᱢᱮ ᱢᱟᱨᱟᱝ ᱠᱚᱫᱚ ᱵᱟᱝᱠᱚ ᱧᱟᱢᱚᱜ ᱨᱮᱦᱚᱸ ᱮᱸ ᱦᱩᱰᱤᱧ ᱦᱩᱰᱤᱧ ᱠᱚ ᱥᱮ ᱠᱟᱹᱴᱤᱡ ᱠᱟᱹᱴᱤᱡ ᱠᱚ ᱡᱟᱦᱟᱸᱭ ᱯᱩᱴᱷᱤ ᱦᱟᱹᱠᱩ ᱠᱚ ᱰᱟᱹᱲᱠᱟᱹ ᱦᱮᱸ ᱚᱱᱮ ᱚᱱᱠᱟᱱ ᱠᱚ᱾ ᱛᱟᱞᱦᱮ ᱱᱩᱠᱩ ᱜᱟᱰᱟ ᱠᱚᱨᱮᱜ ᱫᱚ ᱦᱮᱸ ᱟᱨ ᱵᱟᱱᱥ ᱥᱮᱜ ᱨᱮ ᱵᱟᱱ ᱥᱮᱜ ᱨᱮᱱ ᱫᱚ ᱵᱚᱪᱚᱱ ᱠᱟᱹᱴᱤᱡ ᱠᱚ ᱨᱟᱠᱟᱵᱚᱜ ᱜᱮᱭᱟ ᱱᱩᱠᱩ ᱦᱮᱸ ᱫᱮᱲ ᱫᱩᱥᱚ ᱥᱟᱭᱤᱡ ᱠᱚ ᱦᱮᱸ ᱫᱚᱢᱮ ᱢᱟᱨᱟᱝ ᱠᱚᱫᱚ ᱵᱟᱝ ᱠᱚ ᱧᱮᱞ ᱧᱟᱢᱚᱜ ᱠᱟᱱᱟ᱾
ᱟᱫᱚ ᱟᱞᱮ ᱢᱟᱴᱷ ᱨᱮᱦᱚᱸ ᱜᱚᱢᱠᱮ ᱚᱱᱠᱟᱱ ᱠᱚᱜᱮ ᱫᱚᱢᱮ ᱢᱟᱨᱟᱝ ᱠᱚᱫᱚ ᱵᱟᱝᱠᱚ ᱧᱟᱢᱚᱜᱼᱟ ᱢᱟᱱᱮ ᱜᱟᱰᱟ, ᱠᱚ ᱥᱟᱜ ᱦᱚᱸ ᱵᱟᱹᱱᱩᱜᱼᱟ ᱡᱳᱜᱟᱡᱳᱜᱽ᱾ ᱡᱩᱫᱤ ᱵᱟᱱ ᱠᱚ ᱨᱮ ᱠᱷᱚᱱ ᱠᱚ ᱫᱟᱹᱲᱟ ᱛᱟᱦᱞᱮ ᱩᱱᱠᱩ ᱠᱟᱹᱴᱤᱡ ᱢᱟᱨᱟᱝ ᱠᱚᱠᱚ ᱧᱟᱢᱚᱜᱼᱟ ᱵᱟᱝᱠᱷᱟᱱ ᱫᱚ ᱵᱟᱠᱚ ᱧᱟᱢᱚᱜ ᱜᱮᱭᱟ ᱢᱟᱨᱟᱝ ᱠᱚᱫᱚ
ᱦᱮᱸ ᱛᱚ
ᱟᱫᱚ ᱜᱚᱢᱠᱮ ᱚᱱᱟ ᱡᱟᱞ ᱠᱚ ᱪᱮᱫ ᱠᱚ ᱚᱱᱟ ᱠᱚ ᱢᱮᱱᱟᱜ ᱛᱟᱯᱮᱭᱟ ᱥᱮ ᱵᱟᱝ ᱪᱮᱫ ᱠᱚᱯᱮ ᱚᱰᱟᱣ ᱠᱟᱛᱮ ᱯᱮ ᱥᱟᱵ ᱠᱚᱜᱮᱭᱟ
ᱚᱦᱚ ᱦᱮᱸ ᱜᱚᱝᱠᱮ ᱱᱚᱝᱠᱟ ᱫᱟᱜ ᱠᱚ ᱛᱩᱸᱵᱟᱜ ᱜᱤᱭᱟ ᱛᱚ ᱦᱮᱸ ᱮᱸ ᱠᱷᱮᱛ ᱠᱚᱨᱮ ᱛᱟᱞᱦᱮ ᱵᱟᱱ ᱫᱟᱜ ᱛᱮ ᱡᱚᱭᱮᱱ ᱠᱟᱛᱮᱫ ᱛᱟᱦᱮᱸᱱᱟ ᱚᱱᱟ ᱫᱟᱜ ᱠᱚ ᱩᱛᱩᱜᱼᱟ ᱛᱚ ᱛᱟᱞᱞᱮ ᱦᱟᱹᱠᱩ ᱠᱚᱠᱚ ᱨᱟᱠᱟᱵᱚᱜᱼᱟ ᱠᱷᱮᱛ ᱫᱷᱟᱹᱵᱤᱡ ᱜᱮ ᱛᱟᱯᱚᱨᱮ ᱱᱚᱝᱠᱟ ᱠᱟᱨᱮᱱ ᱡᱟᱞ ᱥᱮ ᱟᱹᱰᱤᱜᱟᱱ ᱦᱚᱲ ᱦᱚᱸᱠᱚ ᱱᱟ ᱠᱚ ᱚᱨ ᱟᱠᱚ ᱜᱷᱩᱴᱩ ᱥᱮᱜ ᱨᱮᱜᱮ ᱛᱟᱞᱦᱮ ᱱᱚᱝᱠᱟ ᱢᱚᱥᱟᱨᱤ ᱚᱲᱮᱡ ᱠᱚᱠᱚ ᱚᱰᱟᱣ ᱠᱟᱜᱼᱟ ᱛᱟᱯᱚᱨ ᱢᱚᱥᱟᱨᱤ ᱛᱮᱦᱚᱸ ᱠᱚ ᱚ ᱚᱨ ᱜᱮᱭᱟ ᱠᱚ ᱚᱱᱠᱟ ᱨᱮᱜᱮ ᱟᱹᱰᱤ ᱜᱟᱱ ᱜᱮ ᱦᱟᱹᱠᱳ ᱠᱚ ᱥᱟᱵᱚᱜᱼᱟ ᱟᱨ ᱡᱟᱦᱟᱸ ᱜᱟᱰᱟ ᱨᱮ ᱞᱮ ᱚᱰᱟᱣ ᱫᱚ ᱚᱱᱟ ᱫᱚ ᱱᱚᱝᱠᱟ ᱥᱤᱭᱟᱹᱲᱟ ᱥᱮ ᱚᱱᱮ ᱚᱱᱠᱟᱱᱟᱜ ᱦᱮᱸ ᱟᱹᱛᱩᱜ ᱫᱟᱜ ᱨᱮ ᱡᱟᱦᱟᱸ ᱚᱰᱟᱣ ᱜᱟᱱᱚᱜᱼᱟ
ᱜᱚᱢᱠᱮ ᱡᱟᱦᱟᱸ ᱢᱟᱫ ᱠᱚ ᱨᱮᱱᱟᱜ ᱠᱚ ᱡᱩᱛᱟ ᱥᱤᱢᱟᱹ ᱟᱲᱮ ᱠᱚ ᱡᱟᱦᱟᱸ ᱢᱟᱱᱮ ᱦᱤᱥᱟᱹᱵ ᱥᱩᱢᱩᱝ ᱫᱟᱜ ᱨᱮᱜᱮ ᱠᱚ ᱮᱰᱟᱣᱟ ᱡᱳᱨ ᱫᱟᱜ ᱫᱚ ᱵᱟᱝ ᱛᱟᱦᱮᱸᱱ ᱜᱮᱭᱟ ᱚᱱᱠᱟᱱᱟᱜ ᱵᱟᱹᱱᱩᱜ ᱛᱟᱯᱮᱭᱟ ᱚᱰᱟᱣᱟᱜ ᱠᱚ
ᱚ ᱦᱮᱸ ᱜᱚᱢᱠᱮ ᱱᱚᱠᱟᱱᱟᱜ ᱠᱚ ᱦᱮᱸ ᱡᱩᱫ ᱠᱟᱫᱟ ᱠᱚ ᱛᱟᱯᱚᱨ ᱮᱸᱫᱚᱢᱮ ᱡᱟᱹᱥᱛᱤ ᱫᱟᱜ ᱡᱚᱠᱷᱚᱱ ᱪᱟᱞᱟᱜᱼᱟ ᱛᱚᱠᱷᱚᱱ ᱫᱚ ᱚᱰᱟᱣ ᱫᱚ ᱵᱟᱝ ᱜᱟᱱᱚᱜᱼᱟ ᱮᱸ ᱩᱛᱷᱳᱲ ᱜᱚᱜ ᱠᱟᱜᱼᱟᱭ ᱛᱟᱞᱦᱮ ᱡᱚᱠᱷᱚᱱ ᱠᱚᱢ ᱦᱤᱡᱩᱜᱼᱟ ᱥᱮ ᱠᱚᱢ ᱠᱚᱢ ᱩᱛᱩᱜᱼᱟ ᱛᱚᱠᱷᱚᱱ ᱠᱚ ᱚᱰᱟᱣᱟ ᱠᱚ
ᱜᱚᱢᱠᱮ ᱚᱱᱟ ᱫᱚ ᱦᱤᱥᱟᱹᱵ ᱥᱩᱢᱩᱝ ᱫᱟᱜ ᱨᱮ ᱜᱮ ᱜᱟᱱᱚᱜᱼᱟ ᱛᱚ ᱵᱟᱹᱲᱛᱤ ᱫᱟᱜ ᱨᱮᱫᱚ ᱵᱟᱝ ᱜᱟᱱᱚᱜ ᱜᱮᱭᱟ
ᱦᱮᱸ ᱦᱮᱸ
ᱟᱫᱚ ᱚᱱᱟ ᱠᱚ ᱦᱚᱸ ᱧᱮᱞᱚᱜ ᱜᱮᱭᱟ ᱡᱩᱛ ᱜᱮᱭᱟ ᱯᱮ ᱥᱮ ᱦᱟᱛᱟᱣ ᱜᱮᱭᱟ ᱯᱮ ᱵᱟᱡᱟᱨ ᱠᱚ ᱨᱮ ᱠᱷᱚᱱ
ᱚ ᱮᱸ ᱵᱮᱥᱤᱨ ᱵᱷᱟᱜᱽ ᱦᱚᱲ ᱜᱮ ᱠᱚ ᱡᱩᱛ ᱜᱮᱭᱟ ᱠᱚ ᱟᱨ ᱠᱤᱪᱷᱩ ᱜᱟᱱ ᱫᱚᱠᱚ ᱦᱟᱛᱟᱣ ᱟᱹᱜᱩᱭᱟ ᱠᱚ ᱦᱮᱸ
ᱟᱞᱮ ᱥᱮᱫ ᱢᱟ ᱟᱞᱮ ᱦᱚᱸᱞᱮ ᱡᱩᱛ ᱵᱟᱲᱟᱭ ᱜᱮᱭᱟ ᱟᱨ ᱟᱹᱠᱤᱨ ᱦᱚᱸᱠᱚ ᱟᱹᱠᱤᱨ ᱜᱮᱭᱟ ᱛᱟᱹᱣ ᱨᱮᱦᱚᱸ ᱡᱩᱛ ᱤᱫᱤᱭᱟ ᱦᱟᱹᱠᱩ ᱦᱚᱸᱞᱮ ᱥᱟᱵ ᱠᱚᱜᱮᱭᱟ ᱟᱨ ᱟᱞᱮ ᱥᱮᱫ ᱫᱚ ᱯᱳᱛ ᱛᱮᱠᱴᱤ ᱟᱲᱮ ᱨᱮᱜᱮ ᱠᱚ ᱜᱚᱢᱠᱮ ᱠᱚ ᱚᱰᱟᱣ ᱠᱟᱜᱼᱟ ᱢᱤᱫᱴᱟᱝ ᱦᱚᱲᱟᱜ ᱜᱮ ᱯᱩᱱᱭᱟ ᱠᱟᱛᱮᱫ ᱚᱱᱠᱟᱱᱟᱜ ᱛᱟᱦᱮᱸᱱ ᱛᱟᱠᱚᱣᱟ
ᱚ ᱟᱪᱪᱷᱟ ᱟᱪᱪᱷᱟ ᱦᱮᱸ ᱛᱚ
ᱟᱫᱚ ᱡᱩᱫᱤ ᱡᱷᱚᱛᱚ ᱟᱲᱮ ᱨᱮᱜᱮ ᱯᱩᱱᱭᱟ ᱯᱮᱭᱟ ᱯᱩᱱᱭᱟ ᱠᱟᱛᱮᱫ ᱛᱟᱦᱮᱸᱱᱟ ᱛᱤᱱᱟᱹᱜ ᱦᱟᱹᱠᱩᱜᱼᱟ ᱜᱚᱢᱠᱮ
ᱦᱮᱸ ᱦᱮᱸ
ᱫᱤᱱ ᱠᱟᱞᱚᱢ ᱫᱚ ᱞᱟᱦᱟᱛᱮ ᱫᱟᱜ ᱞᱮᱫ ᱛᱮ ᱫ ᱫᱤᱱ ᱠᱟᱞᱚᱢ ᱫᱚ ᱞᱟᱦᱟ ᱛᱮ ᱫᱟᱜ ᱞᱮᱫ ᱛᱮ ᱦᱟᱹᱠᱩ ᱞᱮᱱ ᱜᱮᱭᱟ ᱠᱚ ᱟᱫᱚ ᱱᱮᱥ ᱫᱚ ᱦᱟᱹᱠᱩ ᱯᱟᱨᱪᱟ ᱨᱮᱱᱟᱜ ᱥᱚᱢᱚᱭ ᱜᱤ ᱵᱟᱝᱠᱚ ᱧᱟᱢᱼᱟ ᱪᱤᱠᱟᱹ ᱛᱮᱠᱚ ᱯᱟᱨᱪᱟᱜᱼᱟ ᱵᱮᱥᱤ ᱪᱤᱠᱟᱹ ᱛᱮᱠᱚ ᱦᱟᱹᱠᱩᱜᱼᱟ
ᱦᱮᱸ ᱦᱮᱸ ᱛᱟᱯᱚᱨ ᱱᱮᱛᱟᱨ ᱫᱚ ᱟᱨ ᱦᱚᱸ ᱱᱚᱜ ᱚᱭ ᱡᱟᱹᱯᱩᱫ ᱫᱤᱱ ᱛᱚ ᱱᱤᱛᱚᱜ ᱜᱚᱝᱜᱷᱟ ᱠᱚ ᱥᱮ ᱠᱟᱴᱠᱚᱢ ᱠᱚᱠᱚ ᱠᱷᱮᱛ ᱨᱮ ᱫᱚᱢᱮ ᱜᱮᱠᱚ ᱧᱟᱢᱚᱜᱼᱟ ᱟᱹᱰᱤ ᱡᱟᱹᱥᱛᱤ ᱛᱟᱦᱚᱞᱮ ᱠᱷᱮᱛ ᱥᱮᱫ ᱱᱚᱝᱠᱟ ᱪᱟᱞᱟᱣ ᱦᱩᱭ ᱞᱮᱱ ᱛᱟᱦᱮᱸᱱ ᱦᱮᱸ ᱫᱚᱢᱮ ᱜᱮᱠᱚ ᱧᱟᱢᱮ ᱮᱱᱟ ᱠᱚ ᱜᱚᱸᱜᱷᱟ ᱠᱚ ᱛᱟᱞᱦᱮ ᱩᱛᱩ ᱵᱟᱲᱟ ᱦᱩᱭᱮᱱ ᱜᱮᱭᱟ ᱛᱟᱦᱚᱞᱮ ᱜᱚᱢᱠᱮ ᱟᱯᱮ ᱥᱮᱫ ᱫᱚᱠᱚ ᱧᱮᱞ ᱧᱟᱢᱚᱜ ᱠᱟᱱᱟ ᱥᱮ
ᱜᱚᱝᱜᱷᱟ ᱫᱚ ᱜᱚᱢᱠᱮ ᱪᱟᱵᱟ ᱞᱮᱠᱟ ᱠᱚ ᱪᱟᱵᱟ ᱠᱟᱱᱟ ᱟᱞᱮ ᱥᱮᱫ ᱫᱚ ᱚᱝᱠᱟ ᱵᱟᱝᱠᱚ ᱧᱟᱢᱚᱜ ᱠᱟᱱ ᱜᱮᱭᱟ ᱟᱨ ᱠᱟᱴᱠᱚᱢ ᱠᱚᱦᱚᱸ ᱱᱤᱛᱚᱜ ᱫᱚ ᱵᱟᱝ ᱫᱷᱮᱨ ᱫᱟᱜ ᱞᱮᱱᱠᱷᱟᱱ ᱪᱷᱟᱲᱟ ᱵᱟᱝᱠᱚ ᱧᱟᱢᱚᱜ ᱜᱮᱭᱟ ᱟᱞᱮ ᱢᱟ ᱚᱱᱟ ᱠᱚᱦᱚᱸ ᱞᱮ ᱡᱚᱢ ᱜᱮᱞᱮ ᱟᱥᱚᱜ ᱜᱮᱭᱟ ᱠᱤᱱᱛᱩ ᱵᱟᱝᱞᱮ ᱧᱟᱢᱮᱫ ᱠᱚᱣᱟ ᱡᱟᱹᱱᱤᱡ ᱠᱚ ᱛᱟᱦᱮᱸ ᱞᱮᱱ ᱠᱷᱟᱱ ᱵᱷᱟᱹᱜᱤ ᱠᱚᱜ ᱜᱮᱭᱟ ᱩᱛᱩ ᱠᱚᱠᱚ ᱧᱟᱢ ᱵᱟᱲᱟ ᱠᱚᱜ ᱜᱮᱭᱟ
ᱦᱮᱸ
ᱟᱫᱚ ᱪᱤᱠᱟᱹᱛᱮᱠᱚ ᱪᱟᱵᱟᱭᱮᱱᱟ ᱱᱚᱣᱟ ᱤᱫᱤ ᱠᱟᱛᱮ ᱢᱟ ᱛᱚᱞᱟᱥ ᱦᱚᱸ ᱵᱟᱝ ᱦᱩᱭ ᱠᱟᱱᱟ
ᱦᱮᱸ ᱛᱚ ᱦᱮᱸ
ᱜᱚᱢᱠᱮ ᱛᱟᱦᱚᱞᱮ ᱦᱩᱲᱩ ᱠᱚᱯᱮ ᱤᱨ ᱞᱮᱠᱷᱟᱱ ᱚᱱᱟ ᱛᱟᱭᱚᱢ ᱪᱮᱫ ᱠᱚᱯᱮ ᱨᱚᱦᱚᱭ ᱜᱮᱭᱟ ᱟᱹᱞᱩᱠᱚ ᱥᱮ ᱵᱟᱫᱟᱢ ᱠᱚ ᱚᱠᱟ ᱞᱮᱠᱟᱱᱟᱜ ᱯᱮ ᱨᱚᱦᱚᱭᱟ
ᱮᱜ ᱚᱱᱟ ᱛᱟᱭᱚᱢ ᱫᱚ ᱦᱮᱸ ᱵᱟᱫᱟᱢ ᱠᱚᱫᱚ ᱨᱚᱦᱚᱭ ᱫᱚ ᱵᱟᱝ ᱦᱩᱭᱩᱜᱼᱟ ᱮ ᱡᱟᱦᱟᱸ ᱵᱟᱹᱭᱦᱟᱹᱲ ᱠᱚᱨᱮᱜ ᱫᱚ ᱱᱚᱝᱠᱟ ᱮ ᱛᱩᱲᱤ ᱥᱮ ᱠᱚᱥᱞᱟ ᱠᱚᱜᱮᱞᱮ ᱮᱨᱟ ᱟᱨ ᱡᱟᱦᱟᱸ ᱵᱟᱹᱛ ᱦᱟᱥᱟ ᱠᱚᱨᱮᱫ ᱫᱚ ᱦᱮᱸ ᱚᱸᱰᱮ ᱫᱚ ᱱᱚᱝᱠᱟ ᱟᱹᱰᱤ ᱨᱚᱠᱚ- -ᱠᱚᱢᱟ ᱟᱱᱟᱡᱽ ᱥᱟᱶᱛᱮ ᱟᱹᱞᱩ ᱠᱚᱦᱚᱸ ᱦᱮᱸ ᱚᱱᱛᱮ ᱫᱚ ᱟᱹᱰᱤ ᱨᱚᱠᱚᱢᱟᱜ ᱜᱮᱠᱚ ᱨᱚᱦᱚᱭ ᱜᱮᱭᱟ ᱠᱚ
ᱟᱨ ᱠᱷᱚᱥᱚᱞᱟ ᱠᱚᱦᱚᱸ ᱠᱚ ᱮᱨ ᱜᱮᱭᱟ
ᱦᱮᱸ ᱦᱮᱸ ᱠᱷᱚᱥᱞᱟ ᱠᱚᱦᱚᱸ ᱠᱚ ᱮᱨ ᱜᱮᱭᱟ
ᱦᱩᱲᱩ ᱦᱚᱠᱚ ᱨᱚᱦᱚᱭᱮᱫᱟ
ᱦᱮᱸ ᱛᱟᱦᱚᱞᱮ
ᱟᱨ ᱟᱯᱮ ᱥᱮᱫ ᱫᱚ ᱜᱚᱢᱠᱮ ᱟᱞᱮ ᱥᱮᱫ ᱫᱚ ᱚᱱᱟ ᱠᱚᱠᱚ ᱮᱨ ᱜᱮᱭᱟ ᱛᱩᱲᱤ ᱠᱚᱦᱚᱸ ᱡᱟᱹᱥᱛᱤ ᱠᱚ ᱮᱨᱟ ᱛᱩᱲᱤ ᱠᱚ ᱥᱟᱞᱟᱜ ᱟᱹᱞᱩ ᱠᱚᱫᱚ ᱠᱚᱢ ᱜᱮ ᱧᱮᱞᱚᱜ ᱜᱮᱭᱟ ᱟᱨ ᱜᱚᱢᱠᱮ ᱡᱟᱦᱟᱸ ᱛᱩᱨᱢᱩᱡᱽ ᱠᱚ ᱥᱚᱥᱟ ᱠᱚ ᱚᱱᱠᱟ ᱛᱮᱯᱮ ᱨᱚᱦᱚᱭ ᱜᱮᱭᱟ ᱥᱮ ᱵᱟᱝ
ᱦᱮᱸ ᱥᱚᱥᱟ ᱠᱚᱫᱚ ᱠᱚ ᱨᱚᱦᱚᱭ ᱜᱮᱭᱟ ᱛᱚᱨᱢᱩᱡᱽ ᱫᱚ ᱟᱹᱰᱤᱜᱟᱱ ᱟᱹᱰᱤ ᱜᱟᱱ ᱦᱚᱲᱜᱮ ᱵᱟᱝ ᱠᱚ ᱨᱚᱦᱚᱭᱟ ᱢᱟᱱᱮ ᱢᱤᱫᱵᱟᱨ ᱜᱮ ᱡᱟ ᱧᱮᱞ ᱧᱟᱢᱚᱜᱼᱟ ᱛᱟᱯᱚᱨ ᱚᱱᱟ ᱠᱚᱵᱮᱱ ᱨᱚᱦᱚᱭᱟ ᱦᱮ ᱫᱚᱢᱮ ᱠᱚ ᱜᱚᱫ ᱤᱫᱤᱭᱟ ᱠᱚ ᱦᱮᱸ ᱡᱩᱫᱤ ᱵᱟᱝ ᱵᱮᱱ ᱛᱟᱦᱮᱱᱟ ᱠᱷᱮᱛ ᱥᱩᱨ ᱠᱚᱨᱮ ᱢᱟᱱᱮ ᱟᱹᱛᱠᱤᱨ ᱜᱮᱭᱟ ᱠᱚ ᱦᱮᱸ
ᱛᱟᱦᱚᱞᱮ ᱟᱵᱮᱱ ᱡᱩᱫᱤ ᱚᱱᱠᱟᱱᱟᱜ ᱨᱚᱦᱚᱭ ᱠᱷᱟᱱ ᱵᱮᱱ ᱛᱟᱦᱚᱞᱮ ᱟᱵᱮᱱ ᱚᱱᱛᱮ ᱨᱮᱜᱮ ᱛᱟᱦᱮᱸ ᱞᱟᱜᱟᱣ ᱟᱵᱮᱱᱟ ᱵᱟᱝᱠᱷᱟᱱ ᱫᱚ ᱠᱚ ᱟᱹᱛᱠᱤᱨ ᱟᱠᱚ ᱟᱨ ᱡᱟᱦᱟᱱ ᱟᱱᱟᱡ ᱠᱚ ᱵᱮᱥᱤ ᱠᱚ ᱨᱚᱦᱚᱭᱟ ᱚᱱᱟ ᱫᱚ ᱵᱟᱝ ᱠᱚ ᱟᱹᱛᱠᱤᱨ ᱟᱠᱚ ᱚᱱᱟ ᱫᱚ ᱠᱚ ᱧᱟᱢ ᱫᱟ ᱛᱚ ᱛᱟᱦᱚᱞᱮ ᱡᱟᱦᱟ ᱱᱟᱜ ᱠᱚ ᱫᱚ ᱩᱱᱟᱹᱜ ᱵᱟᱝ ᱪᱟᱥᱚᱜᱼᱟ ᱛᱟᱦᱚᱞᱮ ᱚᱱᱟ ᱠᱚᱜᱮ ᱵᱮᱥᱤ ᱧᱮᱞ ᱧᱟᱢᱚᱜᱼᱟ ᱛᱚ ᱢᱮᱫ ᱨᱮ ᱛᱟᱦᱚᱞᱮ ᱚᱱᱟ ᱠᱚ ᱜᱚᱫ ᱤᱫᱤ ᱭᱟᱠᱚ
ᱦᱮᱸ ᱜᱚᱢᱠᱮ ᱟᱫᱚ ᱚᱱᱟ ᱠᱚ ᱫᱚ ᱠᱚᱢ ᱛᱟᱦᱮᱱ ᱠᱷᱟᱱ ᱠᱚ ᱦᱚᱲ ᱠᱚ ᱟᱹᱛᱠᱤᱨ ᱜᱮᱭᱟ ᱟᱨ ᱚᱱᱟ ᱦᱚᱨᱚ ᱠᱚᱨᱛᱮ ᱜᱮᱞᱮ ᱮᱴᱟᱜ ᱠᱟᱹᱢᱤ ᱫᱚ ᱵᱟᱵᱤᱱ ᱠᱟᱹᱢᱤ ᱫᱟᱲᱮᱭᱟᱜᱼᱟ ᱚᱸᱰᱮ ᱜᱮᱵᱤᱱ ᱛᱟᱦᱮᱱ ᱠᱷᱟᱱ ᱟᱨ ᱟᱨ ᱮᱴᱟᱜ ᱠᱟᱹᱢᱤ ᱵᱱ ᱠᱟᱹᱢᱤᱭ ᱠᱷᱟᱱ ᱚᱸᱰᱮᱱᱟᱜ ᱫᱚ ᱵᱟᱵᱤᱱ ᱧᱟᱢᱟ
ᱦᱮᱸ
ᱚᱱᱠᱟᱱᱟᱜ ᱟᱱᱟᱴ ᱠᱚ ᱦᱤᱡᱩᱜ ᱜᱮᱭᱟ
ᱦᱮᱸ ᱦᱮᱸ